ᱦᱮᱞᱳ᱾ ᱦᱩᱸ᱾
ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱚ᱾ ᱪᱮᱫᱠᱟ ᱢᱚᱡᱽ ᱱᱟᱯᱟᱭ ᱜᱮᱭᱟ ᱯᱮ ᱛᱚ?
ᱦᱮᱸ ᱱᱟᱯᱟᱭ ᱜᱮ ᱟᱨ ᱱᱤᱛ ᱵᱮᱲᱟ ᱫᱚ᱾ ᱟᱯᱮ ᱜᱮ?
ᱟᱞᱮ ᱦᱚᱸ ᱱᱟᱯᱟᱭ ᱜᱮ ᱱᱤᱛᱳᱜ ᱫᱚ᱾ ᱛᱟᱞᱦᱮ ᱚᱲᱟᱜ ᱨᱮᱠᱤ?
ᱦᱮᱸ ᱚᱲᱟᱜ ᱨᱮᱜᱮ᱾
ᱚ ᱟᱯᱮ ᱥᱮᱫ ᱫᱚ ᱪᱮᱫ ᱞᱮᱠᱟ ᱫᱟᱜ ᱫᱟᱭ ᱥᱮ ᱵᱟᱝ?
ᱟᱞᱮ ᱥᱮᱫ ᱫᱟᱜ ᱫᱟᱭ, ᱱᱮᱛᱟᱨ ᱫᱚ ᱫᱟᱜ ᱡᱟᱹᱯᱩᱫ ᱫᱤᱱ ᱠᱟᱱᱟ ᱫᱟᱜ ᱜᱮᱭᱟᱭ᱾
ᱦᱩᱸ᱾ ᱟᱞᱮ ᱥᱮᱫ ᱦᱚᱸ ᱚᱱᱠᱟ ᱜᱮ ᱫᱟᱜ ᱫᱟᱭ᱾ ᱦᱚᱞᱟ ᱢᱟᱫᱷᱮᱨ ᱠᱷᱚᱡ᱾
ᱟᱞᱮ ᱥᱮᱫ ᱫᱟᱜᱼᱮᱜ ᱠᱟᱱ ᱜᱮᱭᱟ ᱦᱚᱞᱟ ᱢᱟᱫᱷᱮᱨ ᱠᱷᱚᱡ᱾
ᱱᱟᱯᱟᱭ ᱜᱮ, ᱛᱚᱵᱮ ᱦᱩᱲᱩ ᱠᱚᱯᱮ ᱨᱚᱦᱚᱭ ᱵᱟᱲᱟ ᱠᱟᱫᱟ ᱥᱮ ᱵᱟᱝ?
ᱦᱩᱲᱩ ᱫᱚ ᱟᱹᱣᱨᱤᱼᱞᱮ ᱨᱚᱦᱚᱭᱟ ᱠᱷᱮᱛ ᱠᱚ ᱥᱤ ᱵᱟᱲᱟᱭ ᱦᱩᱭᱩᱜ ᱠᱟᱱᱟ᱾
ᱚ ᱱᱟᱯᱟᱭ ᱜᱮ᱾
ᱟᱯᱮ ᱥᱮᱫ?
ᱟᱞᱮ ᱥᱮᱫ ᱦᱚᱸ ᱚᱱᱠᱟᱜ ᱜᱮ᱾ ᱦᱮᱸᱛᱚᱜ ᱠᱚ ᱥᱤ ᱵᱟᱲᱟᱭ ᱫᱟ ᱜᱟᱹᱪᱷᱤ ᱠᱚ ᱛᱩᱫᱼᱫᱟ᱾
ᱦᱩᱸ᱾
ᱵᱷᱤᱛᱟᱹ ᱠᱚᱠᱚ ᱢᱟᱜᱼᱫᱟ᱾
ᱟᱞᱮ ᱥᱮᱫ ᱦᱚᱸ ᱩᱱᱟᱹᱜ ᱫᱚ ᱵᱟᱝ ᱢᱤᱫ ᱵᱟᱨ ᱦᱚᱲᱜᱤ᱾
ᱚᱼᱚᱼᱚ ᱱᱟᱯᱟᱭ ᱜᱮ᱾ ᱛᱚ ᱟᱯᱮ ᱥᱮᱫ ᱫᱚ ᱵᱤᱨᱵᱩᱨᱩ ᱢᱮᱱᱟᱜ ᱟᱼᱥᱮ ᱵᱟᱝ?
ᱟᱞᱮᱥᱮᱫ ᱫᱚ ᱵᱤᱨᱼᱵᱩᱨᱩ ᱫᱚ ᱵᱟᱹᱱᱩᱜ ᱠᱟᱫᱟ᱾
ᱛᱚᱵᱮ ᱟᱯᱮ ᱥᱮᱫ ᱫᱚ ᱪᱮᱫ ᱞᱮᱠᱟ ᱧᱮᱞ ᱡᱚᱝ ᱡᱤᱱᱤᱥ?
ᱧᱮᱞ ᱡᱚᱝ ᱡᱤᱱᱤᱥ ᱫᱚ ᱟᱞᱮᱥᱮᱫ ᱫᱚ ᱩᱱᱟᱹᱜ ᱛᱚ ᱵᱟᱹᱱᱩᱜ ᱠᱟᱫᱟ᱾ ᱢᱟᱴᱷ ᱠᱚᱦᱚᱸ ᱯᱷᱟᱸᱠᱟ ᱜᱮᱭᱟ, ᱵᱩᱨᱩ ᱠᱚᱦᱚᱸ ᱵᱟᱹᱱᱩᱜᱼᱟ, ᱫᱟᱨᱮ ᱵᱤᱨ ᱦᱚᱸ ᱵᱟᱹᱱᱩᱜ ᱠᱟᱫᱟ᱾
ᱠᱷᱟᱹᱞᱤ ᱢᱟᱴᱷ᱾
ᱠᱷᱟᱹᱞᱤ ᱢᱟᱴᱷ ᱦᱮᱱᱟᱜᱼᱟ ᱟᱯᱮ ᱥᱮᱫ ᱫᱚ?
ᱦᱩᱸ᱾ ᱟᱨ ᱟᱯᱮ ᱥᱮᱫ?
ᱟᱞᱮ ᱥᱮᱫ ᱫᱚ ᱡᱟᱦᱟᱸ ᱫᱚ ᱢᱟᱞᱫᱟ ᱫᱤᱥᱚᱢ ᱫᱚ ᱩᱞ ᱫᱤᱥᱚᱢ ᱟᱞᱮ ᱫᱚ᱾ ᱩᱞ ᱵᱟᱜᱟᱱ ᱠᱚ ᱢᱮᱱᱟᱜᱼᱟ᱾ ᱛᱚᱵᱮ ᱟᱯᱮ ᱥᱮᱫ ᱫᱚ ᱛᱚᱵᱮ ᱧᱮᱞ ᱡᱚᱝ ᱞᱮᱠᱟᱱᱟᱜ ᱡᱤᱱᱤᱥ ᱫᱚ ᱪᱮᱫ ᱦᱚᱸ ᱵᱟᱹᱱᱩᱜᱼᱟ? ᱡᱮ
ᱧᱮᱞ ᱡᱚᱝ ᱞᱮᱠᱟᱱ ᱡᱤᱱᱤᱥ ᱫᱚ ᱵᱟᱹᱱᱩᱜ ᱟᱠᱟᱫᱟ᱾
ᱚᱼᱚ ᱟᱪᱪᱷᱟ ᱟᱪᱪᱷᱟ ᱵᱷᱟᱜᱮ ᱜᱮ᱾
ᱛᱚ ᱟᱵᱤᱱ ᱫᱚᱵᱤᱱ ᱫᱟᱬᱟ ᱵᱟᱲᱟᱭᱟ ᱥᱮ ᱵᱟᱝ ᱟᱵᱤᱱ ᱡᱮ ᱫᱟᱬᱟᱱ ᱵᱤᱱ ᱪᱟᱞᱟᱜᱼᱟ ᱡᱟᱦᱟ ᱥᱮᱫ?
ᱤᱧ ᱫᱚ ᱚᱱᱟ ᱫᱚ ᱵᱟᱹᱧ ᱫᱟᱬᱟᱱ ᱫᱚ ᱵᱟᱹᱧ ᱫᱟᱬᱟ ᱵᱟᱲᱟᱣ ᱠᱟᱫᱟ ᱡᱟᱹᱥᱛᱤ ᱫᱚ᱾ ᱡᱟᱹᱥᱛᱤ ᱡᱟᱭᱜᱟ ᱧᱮᱞ ᱦᱚᱸ ᱵᱟᱹᱧ ᱧᱮᱞ ᱟᱠᱟᱫᱟ᱾
ᱚ ᱛᱚᱵᱮ ᱚᱠᱟ ᱠᱚ ᱡᱟᱭᱜᱟᱢ ᱧᱮᱞ ᱠᱟᱜᱼᱟ ᱠᱟᱹᱴᱤᱡ ᱞᱟᱹᱭᱟᱞᱤᱧ ᱠᱷᱟᱡ ᱟᱨᱚ ᱱᱟᱯᱟᱭ ᱵᱩᱡᱷᱟᱹᱜᱼᱟ ᱟᱯᱮ ᱥᱮᱫ᱾ ᱟᱯᱮ ᱫᱤᱥᱚᱢ ᱨᱮᱭᱟᱜ᱾
ᱟᱞᱮ ᱫᱤᱥᱚᱢ ᱫᱚ ᱧᱮᱞ ᱡᱚᱝ ᱡᱟᱭᱜᱟ ᱦᱚᱸ ᱢᱮᱱᱟᱜ-ᱟ ᱥᱮ ᱵᱟᱝ ᱤᱧ ᱫᱚ ᱵᱟᱹᱧ ᱪᱟᱞᱟᱣ ᱵᱟᱲᱟᱣ ᱠᱟᱱᱟ ᱟᱫᱚ ᱮᱴᱟᱜ ᱥᱮᱫ ᱤᱧ ᱦᱚᱸ ᱟᱫᱚ ᱪᱮᱫ ᱨᱤᱧ ᱞᱟᱹᱭᱟ? ᱵᱟᱹᱧ ᱧᱮᱞ ᱠᱟᱫᱟ᱾ ᱡᱟᱥᱴ ᱪᱟᱞᱟᱜ ᱴᱟᱭᱤᱢ ᱦᱚᱸ ᱵᱟᱹᱧ ᱧᱟᱢ ᱠᱟᱫᱟ ᱚᱱᱟ᱾ ᱚᱱᱟ ᱠᱷᱟᱹᱛᱤᱨ ᱪᱟᱞᱟᱣ ᱵᱟᱝ ᱦᱩᱭ ᱠᱟᱱᱟ᱾
ᱛᱚᱵᱮ ᱟᱯᱮ ᱫᱚ ᱟᱯᱮ ᱫᱚ ᱚᱠᱟ ᱤᱭᱟᱹ ᱨᱮᱱ ᱟᱯᱮ ᱫᱚ ᱚᱠᱟ ᱴᱚᱴᱷᱟ ᱨᱮᱱ ᱟᱯᱮ ᱫᱚ?
ᱟᱞᱮ?
ᱦᱩᱸ᱾
ᱟᱞᱮ ᱫᱚ ᱢᱩᱨᱥᱤᱫᱟᱵᱟᱫᱽ᱾
ᱢᱩᱨᱥᱤᱫᱟᱵᱟᱫᱽ, ᱟᱫᱚ ᱟᱯᱮ ᱥᱮᱫ ᱫᱚ ᱧᱮᱞ ᱡᱚᱝ ᱡᱟᱭᱜᱟ ᱢᱟᱛᱚ ᱦᱟᱡᱟᱨ ᱫᱩᱣᱟᱹᱨ ᱜᱮᱛ ᱦᱟᱸᱜ᱾
ᱦᱮᱸ ᱦᱟᱡᱟᱨ ᱫᱩᱣᱟᱹᱨ ᱜᱮ ᱟᱫᱚ ᱤᱧ ᱦᱚᱸ ᱵᱟᱹᱧ ᱧᱮᱞ ᱠᱟᱫᱟ ᱦᱟᱡᱟᱨ ᱫᱩᱣᱟᱹᱨ᱾
ᱟ ᱟᱪᱪᱷᱟ ᱟᱪᱪᱷᱟ ᱱᱟᱯᱟᱭ ᱜᱮ᱾ ᱱᱚᱣᱟ ᱛᱚ ᱤᱛᱤᱦᱟᱥᱤᱠ ᱡᱟᱭᱜᱟ ᱠᱟᱱᱟ ᱤᱛᱤᱦᱟᱥ ᱡᱟᱭᱜᱟ ᱨᱮᱱ ᱦᱚᱲ ᱠᱟᱱᱟ ᱯᱮ ᱛᱟᱦᱞᱮ ᱟᱯᱮ ᱫᱚ ᱵᱟᱝ?
ᱦᱩᱸ᱾
ᱱᱟᱯᱟᱭ ᱜᱮ ᱛᱟᱦᱚᱞᱮ᱾ ᱛᱚ ᱦᱟᱡᱟᱨ ᱫᱣᱟᱹᱨ ᱠᱤᱪᱷᱩ ᱵᱟᱨᱮᱛᱮᱢ ᱞᱟᱹᱭ ᱟᱹᱧ ᱠᱷᱟᱡ ᱫᱚ ᱱᱟᱯᱟᱭ ᱠᱚᱜᱼᱟ ᱟᱯᱮ ᱫᱚ ᱚᱱᱟ ᱥᱩᱨ ᱨᱮᱱ ᱦᱚᱲ᱾ ᱠᱤᱪᱩ ᱴᱟᱢ ᱵᱟᱲᱟᱭᱟ ᱠᱤ?
ᱮᱸ ᱦᱟᱡᱟᱨ ᱫᱩᱣᱟᱹᱨ ᱨᱮᱫᱚ ᱤᱧ ᱛᱤᱱᱟᱹᱜ ᱤᱧ ᱵᱟᱲᱟᱭᱟ ᱩᱱᱟᱹᱜ ᱤᱧ ᱞᱟᱹᱭ ᱟᱢ ᱠᱟᱱᱟ᱾ ᱚᱸ ᱚᱸᱰᱮ ᱫᱚ ᱨᱟᱡᱟ ᱠᱚ ᱛᱟᱦᱮᱱ ᱠᱟᱱ ᱛᱟᱦᱮᱱ ᱟᱭ
ᱟᱪᱪᱷᱟ ᱟᱪᱪᱷᱟ᱾
ᱫᱤᱭᱮ ᱚᱸᱰᱮ ᱟᱭᱢᱟ ᱚᱸᱰᱮ ᱠᱚ ᱛᱟᱦᱮᱱ ᱠᱟᱱ ᱛᱟᱦᱮᱱᱟ ᱛᱟᱨᱯᱚᱨᱮ ᱟᱭᱢᱟ ᱠᱤᱪᱷᱩ, ᱚᱱᱟ ᱩᱱᱤ ᱧᱩᱛᱩᱢ ᱛᱮᱜᱮ ᱦᱟᱡᱟᱨ ᱫᱩᱣᱟᱹᱨ ᱫᱚ ᱵᱮᱱᱟᱣ ᱠᱟᱱᱟ᱾ ᱩᱱᱤᱭᱟᱜ ᱡᱟ ᱛᱟᱦᱮᱱ ᱟᱡ ᱪᱮᱫ ᱠᱚᱭ ᱵᱮᱵᱚᱦᱟᱨ ᱞᱮᱫᱟ, ᱚᱱᱟ ᱠᱚ ᱡᱤᱱᱤᱥ ᱥᱮ ᱚᱱᱟ ᱠᱚ ᱦᱚᱲᱚᱜ-ᱟᱜ ᱢᱮᱱᱟᱜ ᱛᱟᱭᱟ᱾ ᱠᱚ ᱫᱚᱦᱚ ᱠᱟᱫᱟ ᱚᱱᱟ ᱦᱟᱡᱟᱨ ᱫᱩᱭᱟᱹᱨ ᱨᱮ᱾
ᱚ ᱟᱪᱪᱷᱟ ᱟᱪᱪᱷᱟ, ᱟᱪᱪᱷᱟ ᱤᱧᱟᱹᱜ ᱢᱤᱫᱴᱮᱡ ᱠᱩᱠᱞᱤ ᱚᱱᱮ ᱟᱸᱡᱚᱢ ᱵᱟᱲᱟᱣ ᱠᱟᱱᱟ ᱵᱚᱞᱮ ᱞᱟᱹᱭ ᱜᱟᱱᱚᱜᱼᱟ ᱵᱚᱞᱮ ᱢᱮᱱᱫᱤᱧ ᱨᱟᱡᱟᱣᱟᱜ ᱵᱚᱞᱮ ᱨᱟᱡᱟ ᱨᱮᱱ ᱵᱚᱞᱮ ᱦᱟᱡ ᱛᱤᱱᱟᱹᱜ ᱵᱟᱝ ᱛᱤᱱᱟᱹᱜ ᱮᱨᱟ ᱠᱚ ᱛᱟᱦᱮ ᱞᱮᱱ ᱠᱟᱱ ᱛᱟᱭᱟ?
ᱦᱮᱸ ᱛᱮᱦᱮᱸ ᱞᱮᱱ ᱜᱮᱭᱟ ᱠᱚ ᱟᱭᱢᱟ ᱟᱫᱚ ᱛᱤᱱᱟᱹᱜ ᱚᱱᱟᱫᱚ ᱵᱟᱹᱧ ᱫᱤᱥᱟᱹᱭ ᱫᱟ ᱤᱧ ᱱᱤᱛᱳᱜ᱾
ᱚ ᱟᱪᱪᱷᱟ᱾ ᱟᱪᱪᱷᱟ ᱟᱪᱪᱷᱟ᱾
ᱟᱫᱷᱟ ᱫᱩᱣᱟᱹ ᱫᱚ ᱧᱮᱞ ᱠᱟᱜ ᱜᱮᱭᱟᱢ ᱥᱮ ᱪᱮᱫ?
ᱧᱮᱞ ᱫᱚ ᱵᱟᱹᱞᱤᱧ ᱧᱮᱞ ᱠᱟᱜᱼᱟ ᱟᱵᱮᱱ ᱡᱩᱫᱤ ᱡᱟᱦᱟᱸ ᱛᱤᱥ ᱵᱮᱱ ᱤᱫᱤ ᱞᱤᱧ ᱠᱷᱟᱡ ᱫᱚ ᱱᱟᱯᱟᱭ ᱜᱮ ᱟᱨᱦᱚᱸ᱾
ᱟᱫᱚ ᱤᱧ ᱦᱚᱸ ᱵᱟᱹᱧ ᱧᱮᱞ ᱠᱟᱫᱟ᱾ ᱥᱩᱨ ᱨᱮᱱ ᱦᱚᱲ ᱜᱤ᱾
ᱟᱪᱪᱷᱟ ᱟᱪᱪᱷᱟ᱾
ᱛᱟᱦᱚᱞᱮ ᱫᱚ ᱟᱯᱮ ᱚᱲᱟᱜ ᱫᱚ ᱥᱟᱜᱚᱨ ᱫᱤᱜᱷᱤ ᱥᱮᱣᱟᱝ᱾
ᱦᱮᱸ, ᱚᱱᱛᱮ ᱜᱮ
ᱥᱟᱜᱚᱨ ᱫᱤᱜᱷᱤ ᱚᱱᱟ ᱨᱮᱞ ᱥᱴᱮᱥᱚᱱ ᱠᱚ ᱦᱟᱱᱛᱮ?
ᱦᱮᱸ, ᱚᱸᱰᱮ ᱠᱷᱚᱡ ᱫᱚ ᱥᱩᱨ ᱜᱤᱭᱟ᱾
ᱚ ᱟᱪᱪᱷᱟ, ᱚᱻ ᱟᱪᱪᱷᱟ ᱪᱷᱟ᱾ ᱛᱟᱦᱚᱞᱮ ᱫᱚ ᱚᱞᱚᱜ ᱠᱚ ᱦᱩᱭ ᱠᱟᱱᱟ?
ᱦᱮᱸ, ᱚᱞᱚᱜ ᱫᱚ ᱚᱞᱚᱜ ᱯᱟᱲᱦᱟᱜ ᱫᱚ ᱦᱩᱭᱩᱜ ᱠᱟᱱ ᱜᱮᱭᱟ᱾
ᱚᱫᱚᱜ ᱯᱟᱲᱦᱣ ᱫᱚ ᱦᱩᱭ ᱠᱟᱱ ᱜᱮᱭᱟ ᱟᱹᱭ ᱜᱚᱝᱠᱮ ᱟᱪᱪᱷᱟ ᱪᱷᱟ, ᱛᱚᱵᱮ ᱛᱤᱱᱟᱹᱜ ᱛᱤᱱᱟᱹᱜ ᱛᱤᱱᱟᱹᱜ ᱞᱟᱯᱷᱟᱝ ᱥᱮᱫ ᱵᱚᱱ ᱥᱮᱴᱮᱨ ᱟᱠᱟᱱᱟ ᱟᱵᱚ ᱫᱚ ᱚᱞᱚᱜ ᱯᱟᱲᱦᱟᱜ ᱫᱚ?
ᱤᱧᱟᱜ ᱤᱧ ᱟᱜ ᱮᱢ ᱠᱩᱞᱤᱭ ᱫᱤᱧᱟ?
ᱦᱮᱸ ᱦᱮᱸ, ᱛᱤᱱᱟᱹᱜ ᱛᱤᱱᱟᱹᱜ ᱫᱟᱵᱤᱡ ᱮᱢ ᱯᱟᱲᱦᱟᱣ ᱠᱟᱱᱟ?
ᱚ ᱱᱤᱛᱳᱜ ᱫᱚ ᱥᱮᱠᱮᱱᱰᱤᱭᱟᱨ᱾
ᱥᱮᱠᱮᱱᱰᱤᱭᱟ ᱦᱮᱸᱵᱮᱪᱮᱞᱟᱨ
ᱦᱮᱸ᱾
ᱟᱰᱤ ᱱᱟᱯᱟᱭ᱾ ᱚᱞᱚᱜ ᱯᱟᱲᱦᱟᱜ ᱡᱤᱭᱚᱱ ᱠᱟᱱᱟ, ᱚᱞᱚᱜ ᱯᱟᱲᱦᱟᱜ ᱡᱤᱭᱚᱱ ᱨᱮ ᱢᱮᱱᱟᱜ ᱵᱤᱱᱟ᱾
ᱦᱩᱸ᱾ ᱚᱞᱚᱜ ᱯᱟᱲᱦᱟᱣ ᱫᱚ ᱦᱩᱭᱩᱜ ᱜᱮᱭᱟ, ᱱᱤᱭᱟᱹ ᱡᱩᱜᱽ ᱨᱮ ᱵᱟᱢ ᱚᱞᱚᱜ ᱯᱟᱲᱦᱟᱣ ᱞᱮᱱᱠᱷᱟᱡ ᱫᱚ ᱵᱟᱝ ᱦᱩᱭᱩᱜ ᱜᱮᱭᱟ, ᱵᱟᱠᱷᱟᱱ ᱵᱟᱵᱚᱱ ᱞᱟᱦᱟ ᱫᱟᱲᱮᱭᱟ᱾
ᱦᱳᱭ ᱦᱳᱭ ᱦᱳᱭ᱾ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱟᱵᱮᱱ᱾ ᱛᱚ ᱢᱤᱫᱴᱮᱡ ᱠᱟᱛᱷᱟ ᱞᱤᱧ ᱠᱩᱞᱤᱭᱮᱱ ᱵᱤᱱᱟ, ᱦᱚᱜ-ᱚᱭ ᱱᱮᱛᱟᱨ ᱡᱮ ᱦᱚᱜ-ᱚᱭ ᱡᱮ ᱯᱨᱚᱜᱨᱟᱢ ᱠᱚ ᱦᱩᱭᱩᱜ ᱠᱟᱱᱟ, ᱛᱚ ᱟᱵᱮᱱ ᱱᱚᱣᱟ ᱵᱟᱨᱮᱛᱮ ᱪᱮᱫ ᱵᱤᱱ ᱢᱮᱱ ᱫᱟ?
ᱤᱧ ᱫᱚ ᱱᱚᱣᱟ ᱯᱨᱚᱜᱨᱟᱢ ᱫᱚ ᱟᱪᱪᱷᱟ ᱫᱤᱱ ᱫᱚ ᱵᱟᱝ ᱥᱮ ᱧᱤᱫᱟᱹ ᱦᱩᱭᱩᱜ ᱠᱟᱱᱟ᱾ ᱚᱱᱟ ᱠᱚᱫᱚ ᱵᱟᱝ ᱦᱩᱭ ᱞᱮᱱ ᱠᱷᱟᱱ ᱵᱷᱟᱜᱤᱜ-ᱟ᱾ ᱱᱚᱣᱟ ᱠᱩ ᱛᱮᱫᱚ ᱡᱟᱦᱟᱸᱭ ᱠᱩ ᱯᱨᱚ ᱢᱟ ᱴᱷᱤᱠ ᱜᱮ ᱟᱜᱩᱣᱟᱜ ᱡᱟᱦᱟᱱᱟᱜ ᱞᱟᱵᱷ ᱦᱩᱭᱩᱜ ᱠᱟᱱ ᱛᱟᱠᱚᱣᱟ ᱥᱮ ᱯᱩᱭᱥᱟ ᱠᱚ ᱮᱢᱟᱠᱚ ᱠᱟᱱᱟ ᱠᱤᱱᱛᱩ ᱡᱟᱦᱟᱸᱭ ᱠᱩ ᱚᱞ ᱯᱟᱲᱦᱟᱣ ᱜᱤᱫᱽᱨᱟᱹ ᱩᱱᱠᱩ ᱠᱩ ᱚᱱᱟ ᱨᱮᱠᱚ ᱥᱮᱞᱮᱫᱚᱜ ᱠᱟᱱᱟ ᱩᱱᱠᱩᱣᱟᱜ ᱫᱚ ᱱᱚᱣᱟ ᱫᱚ ᱵᱷᱟᱜᱤ ᱵᱟᱝ ᱦᱩᱭᱩᱜ ᱠᱟᱱᱟ, ᱩᱱᱠᱩ ᱠᱚ ᱪᱟᱞᱟᱣ ᱞᱮᱱᱠᱷᱟᱡ ᱩᱱᱠᱩ ᱠᱚ ᱪᱟᱞᱟᱣ ᱞᱮᱱ ᱠᱟᱢᱤ ᱫᱚ ᱟᱨ ᱯᱚᱨᱮ ᱫᱷᱟᱣ ᱨᱮᱦᱚᱸ ᱩᱱᱠᱩ ᱚᱱᱛᱮ ᱜᱤ ᱠᱩ ᱪᱟᱞᱟᱜ ᱪᱟᱞᱟᱜ ᱥᱟᱱᱟ ᱠᱚᱣᱟ ᱥᱮ ᱜᱟᱛᱮ ᱠᱚᱲᱟ ᱠᱩᱲᱤᱭᱟᱹ᱾ ᱠᱚᱣᱟ ᱩᱱᱠᱩ ᱥᱟᱛᱮᱠ ᱠᱚ ᱪᱟᱞᱟᱜ-ᱟ᱾
ᱦᱚᱸ ᱦᱚᱭ ᱦᱚᱭ᱾
ᱟᱫᱚ ᱱᱚᱛᱮ ᱚᱞ ᱯᱟᱲᱦᱟᱣ ᱥᱮᱫ ᱫᱚ ᱩᱱᱟᱹᱜ ᱢᱚᱱᱮ ᱠᱚ ᱦᱚᱸ ᱵᱟᱝ ᱞᱟᱜᱟᱜ-ᱟ ᱚᱱᱛᱮ ᱜᱮ ᱡᱟᱹᱥᱛᱤ ᱠᱩ ᱪᱟᱞᱟᱜ-ᱟ᱾
ᱦᱳᱭ, ᱦᱳᱭ ᱾
ᱠᱩ ᱫᱚ ᱵᱟᱝ ᱦᱩᱭ ᱞᱮᱱ ᱠᱷᱟᱱ ᱜᱮ ᱴᱷᱤᱠᱚᱜ-ᱟ᱾
ᱟᱨ ᱡᱟᱹᱥᱛᱤ ᱫᱚ ᱧᱮᱞᱚᱜ-ᱟ, ᱟᱵᱚ ᱤᱭᱟᱹ ᱠᱚᱣᱟᱜ ᱜᱮ ᱡᱟᱹᱥᱛᱤ ᱠᱚ ᱪᱟᱞᱟᱜ-ᱟ᱾
ᱵᱮᱥᱤᱨ ᱵᱷᱟᱜ ᱟᱵᱚ ᱫᱚ ᱦᱟᱺᱰᱤ ᱯᱟᱹᱣᱨᱟᱹ ᱧᱩ ᱛᱮᱵᱚᱱ ᱞᱟᱦᱟᱣ ᱟᱠᱟᱱᱟ ᱥᱮ ᱵᱟᱝ ᱾
ᱦᱩᱸ ᱾
ᱟᱪᱪᱷᱟ, ᱟᱪᱪᱷᱟ ᱾ ᱛᱚ ᱠᱟᱹᱴᱤᱡ ᱢᱤᱫᱴᱮᱱ ᱠᱩᱠᱞᱤ ᱛᱟᱦᱮᱸ ᱛᱟᱞᱤᱧᱟ ᱟᱹᱞᱤᱧᱟᱜ
ᱞᱟᱹᱭ ᱵᱤᱱ
ᱡᱮ ᱟᱵᱚ ᱡᱮ ᱦᱚᱜ-ᱚᱭ ᱟᱵᱚ ᱡᱮ ᱧᱮᱞᱚᱜ ᱠᱟᱱᱟ ᱡᱮ ᱟᱵᱚ ᱫᱚ ᱚᱞᱚᱜ ᱯᱟᱲᱦᱟᱜ ᱛᱮᱫᱚ ᱟᱹᱰᱤ ᱵᱚᱱ ᱛᱟᱭᱚᱢ ᱟᱠᱟᱱᱟ ᱦᱟᱺᱰᱤ ᱯᱟᱣᱨᱟᱹ ᱧᱩ ᱛᱮᱜᱮᱵᱚᱱ ᱞᱟᱦᱟᱣ ᱟᱠᱟᱱ ᱥᱮ ᱵᱟᱝ?
ᱦᱩᱸ ᱾
ᱛᱚ ᱢᱤᱫᱴᱮᱡ ᱠᱩᱠᱞᱤ ᱛᱟᱦᱮᱸ ᱠᱟᱱᱟ ᱡᱮ ᱦᱟᱡᱟᱨ ᱫᱩᱨ ᱨᱮ ᱪᱟᱞᱟᱣ ᱞᱮᱱᱠᱷᱟᱱ ᱚᱯᱟᱨ ᱛᱮ ᱪᱟᱞᱟᱜ ᱦᱩᱭᱩᱜ-ᱟ ᱥᱮ ᱠᱟᱹᱴᱤᱡ ᱧᱮᱧᱮᱞ ᱞᱤᱧ ᱪᱟᱞᱟᱜ-ᱟ, ᱟᱹᱞᱤᱧ ᱦᱚᱸ ᱾
ᱦᱟᱡᱟᱨ ᱫᱩᱣᱟᱹᱨ ᱦᱟᱡᱟᱨ ᱫᱩᱣᱟᱹᱨ ᱞᱟᱞᱵᱟᱜᱽ ᱨᱮ ᱢᱮᱱᱟᱜ ᱟᱠᱟᱫᱟ ᱟᱫᱚ
ᱞᱟᱞᱵᱟᱜᱟᱱ
ᱦᱩᱸ ᱦᱳᱭ ᱜᱚᱝᱜᱟ ᱯᱟᱨᱚᱢ ᱦᱩᱭᱩᱜ-ᱟ ᱾
ᱪᱮᱫ ᱞᱮᱠᱟ ᱱᱟᱯᱟᱭ ᱜᱮ? ᱟᱞᱤᱧ ᱦᱚᱸᱛᱚ ᱚᱱᱛᱮ ᱨᱮ ᱟᱯᱮᱥᱮᱫ ᱨᱮᱞᱤᱧ ᱛᱟᱦᱮᱸ ᱠᱟᱱᱟ ᱚᱱᱠᱟ ᱪᱷᱚ ᱵᱚᱪᱷᱚᱨ ᱢᱟᱞᱤᱧ ᱛᱟᱦᱮᱸ ᱠᱟᱱᱟ ᱾
ᱟᱪᱪᱷᱟ ᱾
ᱟᱫ ᱱᱚᱛᱮ ᱨᱮ ᱯᱟᱲᱦᱟᱜ ᱠᱟᱱ ᱛᱟᱦᱮᱱᱟᱢ ᱥᱮ ᱪᱮᱫ?
ᱦᱳᱭ, ᱦᱳᱭ ᱾
ᱱᱟᱯᱟᱭ ᱜᱮ ᱛᱟᱦᱚᱞᱮ ᱫᱚ ᱧᱮᱞ ᱠᱟᱜ ᱜᱮᱭᱟᱢ ᱾
ᱠᱤᱪᱷᱩᱧ ᱧᱮᱞ ᱟᱠᱟᱜ-ᱟ ᱟᱯᱮᱥᱮᱫ ᱾ ᱡᱮᱢᱚᱱ ᱦᱟᱱᱛᱮ ᱟᱡᱤᱢᱜᱚᱡᱽ ᱥᱮᱫ ᱥᱮ ᱱᱚᱛᱮ ᱥᱟᱜᱚᱨ ᱫᱤᱜᱤ ᱢᱮᱱ ᱥᱮᱛᱮ ᱯᱚᱨᱥᱚᱱᱰᱟ ᱢᱮᱱ ᱥᱮ ᱵᱚᱦᱚᱨᱚᱢᱯᱩᱨ ᱢᱮᱱ
ᱦᱮᱸ ᱾
ᱚᱱᱟ ᱠᱚᱫᱚ ᱞᱤᱧ ᱧᱮᱞ ᱵᱟᱲᱟᱜ ᱜᱮᱭᱟ, ᱢᱚᱴᱟᱢᱩᱴᱤ ᱥᱮᱨᱚᱠᱚᱢ ᱫᱚ ᱵᱟᱝ ᱢᱚᱴᱟᱢᱩᱴᱤ ᱞᱤᱧ ᱧᱮᱞ ᱠᱟᱜ ᱜᱮᱭᱟ ᱾
ᱥᱟᱜᱚᱨ ᱫᱤᱜᱷᱤ, ᱟᱡᱤᱢᱜᱚᱡᱽ ᱫᱚ ᱟᱞᱮᱥᱮᱫ ᱠᱷᱚᱱ ᱫᱚ ᱥᱩᱨ ᱜᱮᱭᱟ ᱾
ᱚ ᱛᱟᱦᱚᱞᱮ ᱫᱚ ᱟᱯᱮ ᱚᱱᱟ ᱟᱰᱮᱯᱟᱥᱮᱱ ᱠᱟᱱᱟ ᱯᱮ ᱾
ᱦᱮᱸ ᱾
ᱛᱚᱵᱮ ᱚᱱᱟ ᱵᱤᱱᱤᱠ ᱵᱤᱱᱤᱯᱩᱨ ᱵᱟᱹᱧ ᱧᱮᱞ ᱟᱠᱟᱫᱼᱟ ᱥᱮ ᱵᱟᱝ?
ᱵᱮᱱᱤᱯᱩᱨ ᱫᱚ ᱵᱟᱹᱧ ᱧᱮᱞ ᱟᱠᱟᱫᱟ᱾ ᱚᱱᱟ ᱫᱚ ᱟᱹᱛᱩ ᱠᱟᱱᱟ ᱛᱚ ᱚᱱᱛᱮ ᱪᱟᱞᱟᱜᱣ ᱫᱚ ᱵᱟᱝ ᱦᱩᱭ ᱾ ᱟᱫᱚ ᱟᱹᱡᱤᱢᱜᱚᱡᱽ ᱫᱚ ᱤᱭᱟᱹ ᱠᱟᱱᱟ ᱾
ᱚ
ᱥᱴᱮᱥᱚᱱ ᱠᱟᱱᱟ ᱚᱱᱟ ᱫᱚ ᱧᱮᱞ ᱦᱩᱭ ᱟᱠᱟᱱᱟ ᱾
ᱡᱚᱝ ᱥᱚᱝᱼᱟ ᱟᱪᱪᱷᱟ, ᱟᱪᱪᱷᱟ, ᱱᱟᱯᱟᱭ ᱜᱮ ᱾ ᱛᱚᱵᱮ ᱱᱤᱛ ᱵᱮᱲᱟ ᱫᱚ ᱡᱚᱢ ᱵᱟᱲᱟ ᱦᱩᱭ ᱠᱟᱱᱟ ᱥᱮ ᱵᱟᱝ?
ᱦᱮᱸ ᱡᱚᱢ ᱫᱚ ᱦᱩᱭ ᱠᱟᱱᱟ ᱾
ᱟᱪᱪᱷᱟ ᱾ ᱱᱟᱯᱟᱭ ᱜᱮ ᱟᱮ ᱪᱮᱫ ᱠᱚᱯᱮ ᱩᱛᱩᱭᱫᱟ ᱛᱤᱦᱤᱱ ᱫᱚ?
ᱛᱤᱦᱧᱤ ᱫᱚ ᱟᱹᱞᱩ, ᱯᱚᱴᱚᱞ, ᱟᱨ ᱟᱞᱹᱩ ᱯᱚᱴᱚᱞ ᱴᱚᱢᱟ ᱢᱤᱫᱴᱮᱱ ᱟᱨ ᱫᱟᱹᱞ ᱨᱟᱥᱮ ᱛᱟᱦᱮᱸ ᱞᱮᱱᱟ ᱾
ᱚ ᱟᱹᱰᱤ ᱱᱟᱯᱟᱭ
ᱟᱯᱮ ᱥᱮᱫ ᱫᱚ ᱦᱩᱲᱩ ᱫᱚ ᱵᱟᱨ ᱫᱤᱱ ᱜᱮᱠᱚ ᱪᱟᱥ ᱜᱮᱭᱟ?
ᱦᱮᱸ ᱾
ᱟᱨ,
ᱢᱤᱫ ᱥᱚᱢᱚᱭ ᱫᱚ ᱡᱮᱴᱟ ᱚᱱᱟ ᱯᱭᱟᱠ ᱛᱮ, ᱞᱟᱹᱴᱩ ᱰᱤᱯ ᱛᱮ ᱰᱤᱯ ᱛᱮᱠᱚ ᱢᱤᱫ ᱫᱷᱟ ᱢᱤᱫ ᱫᱷᱟᱣ ᱫᱚ ᱰᱤᱯ ᱛᱮᱠᱚ ᱪᱟᱥᱟ ᱾ᱢᱤᱫ ᱫᱷᱟᱣ ᱫᱚ, ᱱᱚᱜᱼᱚᱭ ᱡᱟᱦᱟᱸ ᱫᱟᱜ ᱡᱟᱹᱯᱩᱫ ᱫᱤᱱ ᱛᱮ
ᱦᱮᱸ, ᱟᱟᱦᱚᱞᱮ ᱥᱮ ᱚᱱᱠᱟ ᱜᱮ ᱵᱟᱨᱫᱷᱚᱢ ᱜᱮ ᱪᱟᱥ ᱫᱚ ᱦᱩᱭᱩᱜᱼᱟ ᱾
ᱱᱟᱯᱟᱭ ᱜᱮ ᱾ ᱟᱪᱪᱷᱟ ᱟᱪᱪᱷᱟ, ᱛᱚᱵᱮ
ᱪᱮᱫ ᱮᱢ ᱞᱟᱹᱭᱮᱫᱟ?
ᱞᱤᱧ ᱢᱩᱧᱟ ᱢᱮᱱᱠᱷᱤᱧ ᱟᱯᱮ ᱥᱮᱱᱟᱜ ᱮᱢ ᱞᱟᱹᱭᱫᱤᱧᱟ ᱢᱚᱸᱡᱽ ᱜᱮ ᱱᱟᱯᱟᱭ ᱜᱮ ᱦᱚᱜ ᱚᱭ ᱾ ᱦᱮ,
ᱟᱪᱪᱷᱟ,
ᱦᱩᱸ᱾ ᱛᱚ ᱟᱨ ᱪᱮᱫ ᱡᱟᱦᱟᱸ ᱠᱩᱠᱞᱤᱤᱧ ᱦᱟ ᱛᱟᱵᱮᱱᱟ ᱾
ᱟᱨ ᱩᱛᱩ ᱢᱟ ᱦᱩᱭᱮᱱ ᱱᱤᱛᱚᱜ ᱢᱟ ᱾
ᱚᱠᱛᱚ ᱦᱚᱸ ᱦᱩᱭᱮᱡ ᱮᱱᱟ ᱛᱟᱦᱚᱞᱮ ᱟᱵᱮᱱ ᱥᱟᱶᱛᱮ ᱢᱚᱡᱽ ᱜᱮᱤᱧ ᱨᱚᱲ ᱠᱮᱫᱟ ᱢᱚᱸᱡᱽ ᱜᱮ ᱟᱹᱰᱤ ᱱᱟᱯᱟᱭ ᱨᱮᱹ ᱨᱮᱥᱠᱟᱹᱞᱤᱧ ᱟᱹᱭᱠᱟᱹᱣ ᱠᱮᱫᱟ ᱾ ᱚᱸ᱾ ᱛᱚᱵᱮ ᱡᱟᱦᱟᱸ ᱛᱤᱥ ᱪᱟᱞᱟᱣ ᱞᱮᱱᱠᱷᱟᱱ ᱦᱟᱸᱜ ᱟᱵᱚ ᱦᱟᱸ ᱚᱱᱛᱮ ᱤᱫᱤ ᱨᱮᱵᱚᱱ ᱢᱮᱦᱜ ᱦᱟᱡᱟᱨᱛᱚᱵᱚᱨ ᱥᱮᱜ ᱾
ᱦᱮᱸ ᱴᱷᱤᱠ ᱜᱮᱭᱟ, ᱧᱮᱞ ᱦᱩᱭᱩᱜᱼᱟ ᱾
ᱴᱷᱤᱠ ᱜᱮᱭᱟ ᱢᱟ ᱛᱟᱦᱚᱞᱮ ᱱᱤᱛ ᱵᱮᱲᱟ ᱫᱚ ᱚᱱᱠᱟ ᱜᱮ
ᱦᱮᱸ᱾
ᱢᱟ ᱛᱟᱦᱚᱞᱮ ᱱᱟᱯᱟᱭ ᱜᱮ